ᱦᱮᱞᱚ
ᱦᱟᱞᱚ
ᱦᱮᱸ ᱡᱚᱦᱟᱨ ᱜᱮ᱾
ᱡᱚᱦᱟᱨ ᱜᱮ᱾
ᱪᱮᱫ ᱵᱮᱱ ᱪᱤᱠᱟᱹᱭᱮᱜᱼᱟ?
ᱵᱟᱝ
ᱨᱚᱲ ᱵᱟᱭ ᱟᱸᱡᱚᱢᱚᱜ ᱠᱟᱱᱟ ᱢᱚᱡᱽ ᱥᱟᱺᱦᱤᱡ ᱚᱠᱟ ᱞᱮᱠᱟ ᱪᱚᱝ ᱜᱮᱫ ᱜᱮᱫ ᱟᱸᱡᱚᱢᱚᱜ ᱠᱟᱱᱟ᱾
ᱵᱟᱝ ᱟᱸᱡᱚᱢᱚᱜ ᱠᱟᱱᱟ᱾
ᱦᱳᱭ ᱱᱤᱛᱳᱜ ᱫᱚ ᱟᱸᱡᱚᱢᱚᱜ ᱠᱟᱱᱟ᱾
ᱟᱪᱪᱷᱟ
ᱦᱮᱸ ᱛᱚ ᱞᱟᱹᱭ ᱟᱹᱞᱤᱧ ᱱᱟᱯᱟᱭ ᱵᱟᱲᱟ ᱜᱮᱭᱟᱵᱮᱱ ᱛᱚ ᱛᱟᱦᱚᱞᱮ
ᱦᱮᱸ ᱱᱟᱯᱟᱭ ᱵᱟᱲᱟ ᱜᱮ ᱱᱤᱛᱚᱜ ᱫᱚ᱾
ᱚ ᱦᱳᱭᱛᱚ ᱛᱟᱦᱚᱞᱮ ᱫᱟᱜ ᱡᱟᱹᱲᱤ ᱠᱚᱫᱚ ᱚᱠᱟ ᱞᱮᱠᱟ ᱟᱞᱮ ᱠᱚᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱢᱮᱱᱟᱜᱼᱟᱠᱟᱜ ᱞᱮᱭᱟ ᱥᱟᱱᱟᱢ ᱠᱚᱜᱮ ᱟᱹᱞᱤᱧ ᱦᱚᱸ ᱥᱮ ᱚᱲᱟᱜ ᱦᱚᱲ ᱦᱚᱸ᱾
ᱚ
ᱦᱮᱸ ᱛᱟᱦᱚᱞᱮ ᱚᱲᱟᱜ ᱦᱚᱲ ᱠᱚ ᱢᱚᱸᱡᱽ ᱜᱮᱭᱟ ᱠᱚ?
ᱢᱚᱡ ᱜᱮᱭᱟ ᱠᱚ ᱱᱤᱛᱚᱜ ᱫᱚ᱾
ᱟᱪᱪᱷᱟ ᱦᱳᱭᱛᱚ ᱢᱚᱸᱡᱽ ᱠᱷᱟᱱ ᱜᱮ ᱢᱚᱸᱡᱽ ᱢᱚᱸᱡᱽ ᱛᱟᱦᱮᱱ ᱜᱮ ᱛᱟ ᱵᱚᱱ ᱠᱷᱚᱡᱚᱜᱼᱟ ᱥᱮ
ᱦᱮᱸ
ᱛᱟᱦᱚᱞᱮ ᱫᱟᱜ ᱡᱟᱹᱲᱤ ᱠᱚᱫᱚ ᱚᱠᱟ ᱥᱮᱫ ᱞᱮᱠᱟ ᱟᱯᱮ ᱚᱱᱛᱮ ᱫᱚ ᱟᱞᱮ ᱥᱮᱫ ᱢᱟ ᱫᱚᱢᱮ ᱜᱮ ᱫᱟᱜ ᱡᱟᱹᱲᱤᱭᱟᱞᱮ ᱠᱟᱱᱮ
ᱟᱯᱮ ᱥᱮᱫ ᱦᱚ ᱵᱟᱨᱫᱤᱱ ᱜᱟᱱᱮ ᱫᱟᱜ ᱵᱟᱲᱟ ᱠᱮᱫᱟ ᱱᱤᱛᱳᱜ ᱫᱚ ᱵᱟᱭ ᱫᱟᱜ ᱮᱫᱟ ᱯᱩᱨᱟᱹᱭ ᱥᱤᱛᱩᱝ ᱫᱟ
ᱚ ᱟᱞᱮ ᱥᱮᱫ ᱦᱚᱸ ᱚᱱᱠᱟᱜᱮ ᱵᱟᱨ ᱫᱤᱱ ᱫᱚ ᱦᱟᱸᱜ ᱮ ᱥᱤᱛᱩᱝ ᱵᱟᱲᱟ ᱠᱮᱫ ᱜᱮᱭᱟ ᱡᱟᱹᱥᱛᱤ ᱜᱮ᱾ ᱢᱮᱱᱠᱷᱟᱱ ᱛᱮᱦᱮᱧ ᱫᱚ ᱳᱭ ᱛᱟᱨᱟᱥᱤᱧ ᱥᱮᱫ ᱠᱷᱚᱱ ᱫᱚ ᱵᱷᱟᱜᱤ ᱜᱮᱦᱟᱸᱜ ᱮ ᱫᱟᱜ ᱮᱜᱼᱟ᱾ ᱱᱚᱜᱼᱚᱭ ᱱᱤᱛ ᱦᱚᱸᱭ ᱡᱚᱨᱚᱜ ᱠᱟᱱ ᱜᱮᱭᱟ ᱱᱚᱛᱮ ᱫᱚ ᱟᱫᱚ ᱦᱟᱸᱜ ᱛᱤᱨᱮ ᱯᱷᱟᱸᱠᱮᱜᱼ ᱟᱭ ᱚᱱᱟᱜ ᱜᱮ ᱦᱟᱸᱜ ᱫᱟᱜ ᱢᱟ ᱫᱚᱢᱮ ᱫᱟᱜ ᱮᱫᱟᱭ ᱨᱚᱦᱚᱭ ᱠᱚᱫᱚ ᱦᱟᱸᱜ ᱜᱟᱱᱚᱜ ᱞᱮᱠᱟᱜᱮ ᱫᱟᱜ ᱮᱜᱼᱟᱭ ᱢᱮᱱᱠᱷᱟᱱ ᱟᱫᱚ, ᱪᱮᱫ ᱪᱤᱠᱟᱹᱜ ᱠᱟᱱ ᱛᱟᱦᱚᱞᱮ ᱨᱚᱦᱚᱭ ᱠᱚᱫᱚ ᱛᱤᱱᱟᱹᱜ ᱜᱟᱱ ᱯᱮ ᱢᱟᱲᱟᱝ ᱤᱫᱤ ᱟᱠᱟ-ᱟ ᱥᱮ ᱟᱣᱨᱤ ᱯᱮ ᱟᱨᱟᱢᱵᱚᱭᱟ?
ᱟᱞᱮ ᱥᱮᱫ ᱫᱚ ᱛᱟᱭᱚᱢ ᱜᱮ ᱟᱞᱮ ᱫᱚ ᱟᱣᱨᱤ ᱞᱮ ᱨᱚᱦᱚᱭᱟ᱾
ᱚᱻ ᱦᱚ ᱪᱟᱞᱟᱜ ᱟᱞᱮ ᱥᱮᱫ ᱦᱚᱸ ᱚᱱᱠᱟᱜ ᱜᱮ ᱟᱫᱚ ᱟᱞᱮᱫ ᱫᱚ ᱦᱟᱜ ᱱᱚᱜᱼᱚᱭ ᱫᱟᱜ ᱠᱮᱫ ᱛᱮ ᱱᱤᱛᱚᱜ ᱫᱚ ᱦᱟᱜ ᱟᱫᱚ ᱮᱦᱚᱵ ᱫᱚ ᱟᱹᱣᱨᱤ ᱞᱮ ᱮᱦᱚᱵᱟ ᱾ ᱟᱫᱚ ᱦᱚᱸᱜᱼᱚᱭ ᱛᱚ ᱥᱤ ᱵᱟᱲᱟ ᱞᱮᱠᱷᱟᱱ ᱦᱟᱜ ᱞᱮ ᱮᱦᱚᱵᱟ ᱾
ᱟᱞᱮ ᱦᱚᱸ ᱨᱚᱦᱚᱭ ᱠᱚᱫᱚ ᱟᱹᱣᱨᱤ ᱮᱦᱚᱵᱚ-ᱟ ᱱᱤᱛᱚᱜ ᱫᱚ᱾
ᱛᱟᱦᱚᱞᱮ ᱟᱵᱮᱱᱟᱜ ᱟᱹᱛᱩ ᱫᱤᱥᱚᱢ ᱫᱚ ᱛᱟᱦᱚᱞᱮ?
ᱟᱹᱞᱤᱧᱟᱜ ᱟᱛᱳ ᱫᱤᱥᱚᱢ ᱫᱚ ᱜᱤᱨᱤᱰᱤᱷ ᱾
ᱪᱮᱫ ᱵᱮᱱ ᱞᱟᱹᱭ ᱠᱮᱜ-ᱟ?
ᱜᱤᱨᱤᱰᱤᱷ ᱞᱤᱧ ᱞᱟᱹᱭ ᱠᱮᱫᱟ ᱾
ᱚ ᱟᱪᱪᱷᱟ ᱚᱱᱟ ᱫᱚ ᱚᱠᱟ ᱥᱮᱫ ᱵᱟᱞᱤᱧ ᱟᱸᱡᱚᱢ ᱵᱟᱲᱟ ᱟᱠᱟᱜᱼᱟ᱾
ᱵᱟᱵᱮᱱ ᱟᱸᱡᱚᱢ ᱵᱟᱲᱟ ᱟᱠᱟᱫᱟ?
ᱦᱚᱭ ᱦᱚᱭ ᱵᱮᱝᱜᱚᱞ ᱥᱮ ᱡᱷᱟᱲᱠᱷᱚᱸᱰ ᱥᱮ ᱳᱲᱤᱥᱥᱟ, ᱟᱥᱟᱢ?
ᱡᱷᱟᱨᱠᱷᱚᱱᱰ ᱾
ᱟᱪᱪᱟ ᱡᱷᱟᱲᱠᱷᱚᱸᱰ᱾ ᱚ ᱡᱟᱞᱟ ᱾
ᱡᱟᱦᱟᱸ ᱟᱸᱡᱚᱢ ᱵᱟᱲᱟ ᱠᱟᱜ ᱚᱱᱟ ᱠᱚ ᱞᱟᱹᱭ ᱵᱟᱲᱟᱭ ᱛᱟᱦᱮᱸᱫ ᱥᱤᱨ ᱫᱤᱥᱚᱢ ᱥᱤᱠᱟᱹᱨ ᱫᱤᱥᱚᱢ ᱾
ᱦᱚᱭ ᱦᱚᱭ ᱥᱤᱠᱟᱹᱨ ᱫᱤᱥᱚᱢ ᱠᱚᱫᱚ ᱞᱤᱧ ᱟᱸᱡᱚᱢ ᱟᱠᱟᱫ ᱜᱮᱭᱟ ᱾
ᱦᱮᱸ ᱛᱚ ᱾
ᱥᱤᱠᱟᱹᱨ ᱫᱤᱥᱚᱢ ᱠᱟᱱᱟ ᱵᱮᱱ ᱵᱟᱝ?
ᱦᱮᱸ
ᱚᱱᱠᱟ ᱵᱮᱱ ᱢᱮᱱ ᱞᱮᱠᱷᱟᱱ ᱟᱹᱞᱤᱧ ᱦᱚᱸ ᱢᱟᱱ ᱫᱤᱥᱚᱢ ᱞᱤᱧ ᱯᱟᱲᱟᱜ ᱠᱟᱱᱟ ᱾
ᱦᱮᱸ
ᱛᱟᱦᱚᱞᱮ ᱞᱟᱹᱭᱮᱫᱼᱟ ᱞᱤᱧ ᱚᱞᱚᱜ ᱯᱟᱲᱦᱟᱣ ᱠᱚᱫᱚ ᱚᱠᱟ ᱞᱮᱠᱟ ᱚᱞᱚᱜ ᱡᱤᱭᱚᱱ ᱠᱚᱫᱚ ᱛᱤᱱᱟᱹᱜ ᱜᱟᱱ ᱵᱮᱱ? ᱤᱫᱤ ᱠᱟᱜᱼᱟ ᱵᱟᱹᱲᱛᱤ ᱤᱫᱤᱠᱟᱜᱼᱟ ᱥᱮ ᱪᱟᱞᱟᱜ ᱠᱟᱱ ᱜᱮᱭᱟ? ᱥᱮᱵᱮᱱ ᱢᱩᱪᱟᱹᱫ ᱵᱟᱲᱟ ᱠᱟᱫᱟ ᱚᱻ?
ᱛᱮᱜᱮ ᱢᱮᱱᱟᱜᱼᱟ ᱾
ᱦᱚᱭ ᱚᱱᱟ ᱢᱟ ᱞᱟᱹᱠᱛᱤ ᱠᱟᱱ ᱜᱮ ᱚᱞᱚᱜ ᱢᱟ ᱟᱹᱰᱤᱜᱮ ᱞᱟᱹᱠᱛᱤᱭᱟ ᱡᱤᱭᱚᱱ ᱨᱮ ᱾ ᱥᱤᱠᱷᱱᱟᱹᱛ ᱵᱮᱜᱚᱨ ᱡᱤᱭᱚᱱ ᱨᱮ ᱪᱮᱫ ᱦᱚ ᱛᱚ ᱵᱟᱝ ᱜᱟᱱᱚᱜ-ᱟ ᱥᱮ ᱾
ᱪᱮᱫ ᱦᱚᱸ ᱵᱟᱝ ᱦᱩᱭᱩᱜᱼᱟ ᱾
ᱦᱚᱭ ᱡᱟᱦᱟᱱᱟᱜ ᱜᱮ ᱡᱟᱦᱟᱸ ᱨᱮᱜᱮ ᱵᱮᱱ ᱪᱟᱞᱟᱜ ᱱᱮᱛᱟᱨ ᱫᱚ ᱥᱤᱠᱷᱱᱟᱹᱛ ᱫᱚ ᱞᱟᱹᱠᱛᱤ ᱠᱟᱱ ᱜᱮᱭᱟ ᱵᱟᱠᱷᱟᱱ ᱢᱟᱲᱟᱝ ᱥᱮᱫ ᱫᱚ ᱚᱦᱚᱵᱮᱱ ᱞᱟᱦᱟ ᱠᱚᱜᱼᱟ ᱾
ᱦᱮᱸ ᱟᱨ ᱱᱤᱛᱚᱜ ᱡᱩᱫᱤ ᱟᱵᱮᱱ ᱜᱮ ᱵᱟᱵᱮᱱ ᱪᱮᱫᱚᱜᱼᱟ ᱛᱚ ᱦᱤᱡᱩᱜᱼᱟ ᱥᱚᱢᱚᱭ ᱨᱮᱫᱚ ᱪᱤᱠᱟᱹ ᱛᱮᱵᱮᱱ ᱞᱟᱹᱭ ᱵᱟᱲᱟ ᱟᱠᱚᱣᱟ ᱾
ᱦᱚᱭ ᱦᱚᱭ ᱚᱱᱮ ᱚᱱᱟᱜᱮ ᱾ ᱟᱹᱞᱤᱧ ᱦᱚᱸ ᱞᱤᱧ ᱚᱞᱚᱜ ᱠᱟᱱ ᱜᱮᱭᱟ ᱚᱞᱚᱜ ᱫᱚ ᱦᱟᱜ ᱾ ᱚᱱᱟ ᱠᱚᱜᱮ ᱞᱤᱧ ᱪᱤᱱᱛᱟᱹ ᱵᱟᱲᱟᱭᱟ ᱦᱟᱯᱮᱱ ᱫᱤᱱ ᱱᱚᱜᱼᱚ ᱱᱚᱝᱠᱟ ᱥᱚᱢᱥᱟ ᱥᱟᱨ ᱠᱟᱛᱮᱫ ᱡᱩᱫᱤ ᱜᱤᱫᱟᱹᱨ ᱯᱤᱫᱟᱹᱨ ᱠᱚ ᱠᱩᱞᱤ ᱵᱮᱱᱟ ᱪᱮᱫ ᱞᱮᱠᱟ ᱵᱮᱱ ᱞᱟᱹᱭ ᱟᱠᱚᱣᱟ ᱾
ᱟᱹᱵᱤᱱ ᱜᱮ ᱵᱟᱹᱵᱤᱱ ᱵᱩᱡᱽ ᱠᱟᱜᱼᱟ ᱛᱚ ᱾
ᱦᱚᱭ ᱦᱚᱭ ᱾ ᱛᱟᱦᱚᱞᱮ ᱟᱯᱮ ᱥᱮᱫ ᱫᱚ ᱚᱱᱠᱟ ᱵᱤᱨ-ᱵᱩᱨᱩ ᱠᱚᱫᱚ ᱪᱮᱫ ᱞᱮᱠᱟ ᱦᱮᱱᱟᱜᱼᱟ ᱛᱤᱱᱟᱹᱜ ᱡᱟᱹᱥᱛᱤ ᱧᱚᱜ ᱥᱮ ᱵᱟᱹᱱᱩᱜᱼᱟ ᱚᱠᱟᱞᱠᱟ ᱾
ᱢᱮᱱᱟᱜ ᱜᱮᱭᱟ ᱵᱤᱨ-ᱵᱩᱨᱩ ᱫᱚ ᱾
ᱦᱩᱸ ᱾ ᱟᱪᱪᱷ ᱟᱞᱮ ᱥᱮᱫ ᱦᱚᱸ ᱦᱮᱱᱟᱜ ᱜᱮᱭᱟ ᱥᱟᱦᱟᱱ ᱥᱟᱠᱟᱢ ᱠᱚᱨᱮᱱᱟᱜ ᱚᱵᱷᱟᱵᱽ ᱠᱚᱫᱚ ᱵᱟᱝ ᱦᱩᱭᱩᱜ ᱛᱟᱞᱮᱭᱟ ᱾ ᱩᱱᱟᱹᱜ ᱮᱠᱴᱟ ᱫᱚ ᱢᱟᱱᱮ ᱵᱤᱨ ᱨᱮᱱᱟᱜ ᱥᱩᱨ ᱨᱮᱜᱮ ᱵᱤᱨ ᱛᱟᱞᱮ ᱟᱞᱮ ᱫᱚ ᱾
ᱟᱞᱮ ᱦᱚᱸ ᱥᱩᱨ ᱨᱮᱜᱮ ᱢᱮᱱᱟᱜᱼᱟ ᱾
ᱢᱟᱱᱮ ᱪᱮᱫ ᱞᱤᱧ ᱞᱟᱹᱭᱟ ᱠᱟᱹᱴᱤᱡ ᱚᱲᱟᱜ ᱠᱷᱚᱱ ᱵᱮᱱ ᱩᱰᱩᱠ ᱡᱟᱱ ᱥᱮ ᱮᱠᱴᱩ ᱯᱷᱟᱨᱟᱠ ᱠᱟᱱ ᱢᱟᱱᱮ ᱚᱲᱟᱜ ᱠᱷᱚᱱ ᱫᱚ ᱩᱰᱩᱠ ᱞᱮ ᱜᱮ ᱵᱤᱨ ᱫᱚᱵᱤᱱ ᱧᱮᱞ ᱧᱟᱢᱟ ᱠᱟᱹᱴᱤᱡ ᱯᱷᱟᱨᱟᱠ ᱧᱚᱜ ᱨᱮᱜᱮ ᱟᱨᱠᱤ᱾ ᱦᱮᱸ ᱵᱤᱨ ᱛᱟᱞᱟ ᱵᱤᱨ ᱨᱮ ᱫᱤᱥᱚᱢ ᱦᱚᱲ ᱠᱟᱱ ᱜᱮᱭᱟᱞᱮ᱾
ᱟᱞᱮ ᱦᱚᱸ ᱵᱤᱨ ᱛᱟᱞᱟ ᱨᱮᱜᱮ ᱚᱲᱟᱜ ᱢᱮᱱᱟᱜᱼᱟ᱾
ᱚ ᱛᱟᱞᱮ ᱢᱟ ᱱᱟᱯᱟᱭ ᱠᱟᱛᱷᱟ ᱜᱮ᱾
ᱦᱮᱸ
ᱛᱟᱦᱚᱞᱮ ᱚᱱᱠᱟ ᱡᱤᱵᱽᱼᱡᱤᱭᱟᱹᱞᱤ ᱠᱚ ᱪᱮᱫ ᱞᱮᱠᱟ ᱠᱚ ᱧᱮᱞᱚᱜ ᱜᱮᱭᱟ? ᱚᱱᱠᱟ ᱵᱤᱨ ᱠᱚᱨᱮ ᱚᱝᱠᱟ ᱚᱲᱟᱜ ᱥᱮᱫ ᱠᱚ ᱦᱮᱡ ᱵᱟᱲᱟᱜ ᱜᱮᱭᱟ? ᱪᱮᱬᱮ ᱪᱩᱯᱨᱩ ᱠᱚ
ᱦᱮᱸ ᱦᱮᱡ ᱵᱟᱲᱟᱜ ᱟᱨᱦᱚᱸ ᱱᱮᱛᱟᱨ ᱦᱟᱸᱜ ᱠᱚ ᱦᱤᱡᱩᱜᱼᱟ
ᱦᱳᱭ ᱟᱞᱮᱫ ᱫᱚ ᱚᱱᱮ ᱦᱩᱲᱩ ᱵᱤᱞᱤ ᱥᱤᱡᱤᱱ ᱫᱚ ᱚᱲᱟᱜ ᱠᱚᱡ ᱞᱮ ᱩᱰᱩᱠ ᱞᱮᱱᱠᱷᱟᱱ ᱜᱮ ᱢᱟᱨᱟᱫ ᱞᱮ ᱧᱮᱞ ᱧᱟᱢ ᱠᱚᱣᱟ᱾ ᱫᱚᱢᱮᱜ ᱱᱚᱛᱮ ᱫᱚ ᱢᱟᱨᱟᱜ ᱟᱯᱮ ᱚᱱᱛᱮ ᱫᱚ ᱢᱟᱨᱟᱜ ᱠᱚ ᱦᱮᱱᱟᱜ ᱠᱚᱣᱟ ᱥᱮ ᱵᱟᱝ?
ᱢᱮᱱᱟᱜ ᱵᱟᱲᱟ ᱠᱚᱜᱮᱭᱟ ᱢᱟᱨᱟᱜ ᱟᱨ ᱦᱚᱸᱪᱮᱱ ᱢᱮᱱᱟᱜᱼᱟ? ᱞᱟᱹᱴᱩ ᱡᱟᱱᱣᱟᱨ ᱠᱚᱫᱚ ᱢᱮᱱᱟᱜ ᱠᱚᱣᱟ ᱥᱮ ᱵᱟᱝ?
ᱞᱟᱹᱴᱩ ᱡᱟᱱᱣᱟᱨ ᱠᱚᱫᱚ ᱚᱱᱠᱟ ᱮᱠᱴᱟ ᱫᱚ ᱦᱟᱸᱜ ᱵᱟᱹᱱᱩᱜ ᱠᱚᱣᱟ ᱢᱮᱱᱠᱷᱟᱱ ᱡᱟᱹᱥᱛᱤ ᱠᱟᱭ ᱛᱮᱫᱚ ᱱᱚᱶᱟ ᱟᱞᱮᱭᱟᱜ᱾ ᱚᱱᱟ ᱥᱩᱨ ᱵᱤᱨ ᱨᱮᱫᱚ ᱢᱟᱨᱟᱜ ᱜᱮ ᱡᱟᱹᱥᱛᱤ ᱠᱚ ᱧᱮᱞᱚᱜᱼᱟ᱾ ᱚᱱᱟ ᱦᱩᱲᱩ ᱵᱤᱞᱤ ᱥᱤᱡᱤᱱ ᱫᱚ ᱦᱟᱸᱜ ᱫᱚᱢᱮ ᱠᱚ ᱦᱤᱡᱩᱜᱼᱟ ᱦᱩᱲᱩ ᱠᱷᱮᱛ ᱠᱚᱨᱮ ᱠᱚ ᱢᱟᱸᱰᱟ ᱵᱟᱲᱟᱭᱟ, ᱦᱩᱲᱩ ᱠᱚᱠᱚ ᱡᱚᱢᱟ᱾ ᱢᱟᱱᱮ ᱵᱤᱨ ᱥᱚᱰᱚᱜ ᱥᱚᱰᱚᱜ ᱨᱮᱱᱟᱜ ᱠᱷᱮᱛ ᱫᱚ ᱡᱟᱹᱥᱛᱤ ᱜᱟᱱ ᱦᱩᱲᱩ ᱫᱚ ᱢᱮᱱ ᱜᱟᱱᱚᱜᱼᱟ ᱢᱟᱨᱟᱜ ᱜᱮᱠᱚ ᱱᱚᱥᱴᱚᱭ ᱛᱟᱞᱮᱭᱟ᱾
ᱦᱮᱸ ᱟᱪᱪᱷᱟ ᱟᱞᱮ ᱫᱚ ᱢᱟᱨᱟᱜ ᱫᱚ ᱵᱟᱠᱚ ᱤᱱᱟᱹᱜ ᱫᱚ ᱞᱮᱠᱤᱱ ᱱᱮᱛᱟᱨ ᱦᱟᱜ ᱠᱚ ᱦᱤᱡᱩᱜᱼᱟ ᱩᱱᱠᱩ ᱞᱟᱹᱴᱩ ᱡᱟᱱᱣᱟᱨ
ᱟᱪᱪᱷᱟ ᱟᱪᱪᱷᱟ ᱢᱚᱲᱮ ᱠᱟᱴᱟ ᱦᱳᱭ
ᱦᱩᱸ
ᱦᱮᱸ ᱩᱸ ᱛᱚ ᱛᱟᱦᱞᱮ ᱩᱫ ᱯᱩᱴᱠᱟᱹ ᱠᱚᱫᱚ ᱚᱠᱟ ᱞᱮᱠᱟ ᱟᱯᱮᱥᱮᱫ ᱟᱞᱮ ᱥᱮᱫ ᱫᱚ ᱫᱚᱢᱮ ᱠᱚ ᱧᱟᱢᱚᱜ ᱠᱟᱱ ᱫᱚ ᱩᱫ ᱯᱩᱴᱠᱟᱹ ᱱᱤᱭᱟᱹ ᱥᱚᱢᱚᱭ
ᱦᱮᱸ ᱟᱞᱮ ᱥᱮᱫ ᱦᱚᱸᱠᱚ ᱧᱟᱢᱚᱜ ᱠᱟᱱ ᱜᱮᱭᱟ᱾
ᱟᱪᱷᱟ ᱛᱟᱦᱚᱞᱮ ᱡᱚᱢ ᱫᱚᱯᱮ ᱡᱚᱢ ᱵᱟᱲᱟᱭᱮᱫ ᱠᱚᱜᱮᱭᱟ ᱵᱷᱟᱜᱤ ᱜᱮ ᱵᱟᱝ?
ᱦᱮᱸ ᱚᱲᱟᱜ ᱨᱮᱫᱚ ᱠᱚ ᱡᱚᱢ ᱵᱟᱲᱟᱭᱮᱫ ᱠ ᱚᱜᱮᱭᱟ᱾
ᱦᱮᱸ ᱟᱪᱪᱷᱟ ᱛᱟᱦᱚᱞᱮ ᱟᱵᱮᱱ ᱫᱚ ᱦᱟᱸᱜ ᱵᱟᱦᱮᱨᱮ ᱠᱚᱨᱮ ᱜᱮ ᱡᱟᱹᱱᱤᱡ ᱦᱮᱱᱟᱜ ᱵᱮᱤᱱᱟ?
ᱦᱮᱸ ᱦᱮᱸ ᱵᱟᱨᱦᱮ ᱨᱮᱜᱮ᱾
ᱟᱪᱪᱷᱟ ᱟᱹᱞᱤᱧ ᱦᱚᱸ ᱚᱲᱟᱜ ᱨᱮᱫᱚ ᱵᱟᱹᱞᱤᱧ ᱛᱟᱦᱮᱱ ᱜᱮᱭᱟ ᱟᱹᱞᱤᱧ ᱦᱚᱸ ᱚᱞᱚᱜ ᱠᱟᱱᱟᱞᱤᱧ ᱟᱹᱞᱤᱧ ᱦᱚᱸ ᱵᱟᱦᱨᱮ ᱥᱮᱫ ᱨᱮᱜᱮ ᱞᱤᱧ ᱛᱟᱦᱮᱱᱟ ᱟᱫᱚ ᱚᱲᱟᱜ ᱠᱚᱨᱮ ᱠᱚ ᱞᱟᱹᱭ ᱟᱹᱞᱤᱧ ᱠᱟᱱᱟ ᱫᱚᱢᱮ ᱠᱚ ᱡᱚᱢᱮᱫ ᱠᱚᱣᱟ ᱱᱤᱭᱟᱹ ᱥᱤᱡᱤᱱ
ᱦᱮᱸ ᱫᱚ ᱥᱚᱢᱚᱭ ᱠᱟᱱᱟ᱾
ᱦᱳᱭ ᱦᱳᱭ ᱟᱨᱚ ᱫᱟᱜ ᱞᱚᱦᱚᱫ ᱵᱟᱲᱟᱭᱮᱫᱼᱟᱭ ᱥᱮ ᱛᱟᱦᱚᱞᱮ ᱟᱨᱚ ᱡᱟᱹᱥᱛᱤ ᱧᱚᱜ ᱠᱚ ᱮᱢ ᱠᱟᱱᱟ᱾ ᱢᱟᱱᱮ ᱚᱫᱟ ᱚᱛ ᱪᱮᱫ ᱞᱮᱠᱟ ᱛᱤᱱᱟᱹᱜ ᱚᱫᱟ ᱛᱟᱦᱮᱱᱟ ᱩᱱᱟᱹᱜ ᱠᱚ ᱚᱢᱚᱱᱚᱜᱼᱟ᱾ ᱥᱮ ᱪᱮᱫ ᱞᱟᱹᱭᱟ ᱠᱚ?
ᱦᱮᱸ ᱫᱟᱜ ᱫᱟᱜ ᱜᱟᱭ ᱛᱚ ᱠᱚᱢ ᱜᱮ
ᱞᱟᱹᱭᱟᱠᱚ ᱵᱟᱝᱢᱟ ᱟᱸᱡᱚᱢ ᱵᱟᱲᱟ ᱟᱠᱟᱫ ᱠᱚᱣᱟᱞᱤᱧ ᱢᱟᱲᱟᱝ ᱫᱚ ᱟᱹᱰᱤ ᱟᱨᱚ ᱫᱚᱢᱮ ᱡᱟᱹᱥᱛᱤ ᱠᱚ ᱧᱟᱢᱚᱜ ᱠᱟᱱ ᱛᱟᱦᱮᱸᱫ᱾ ᱢᱮᱱᱠᱷᱟᱱ ᱱᱮᱛᱟᱨ ᱛᱤᱱᱟᱹᱜ ᱡᱩᱜᱽ ᱪᱟᱞᱟᱜ ᱠᱟᱱᱟ ᱩᱱᱟᱹᱜ ᱜᱮᱠᱚ ᱠᱚᱢ ᱪᱟᱞᱟᱜ ᱠᱟᱱᱟ ᱥᱮ ᱡᱟᱦᱟᱱᱟᱜ ᱜᱮ ᱵᱚᱫᱚᱞ ᱪᱟᱞᱟᱜ ᱠᱟᱱᱟ ᱚᱱᱠᱟ ᱟᱭᱢᱟ ᱜᱟᱱ
ᱥᱟᱱᱟᱢᱟᱜ ᱜᱮ ᱵᱚᱫᱚᱞᱚᱜ ᱠᱟᱱᱟ ᱱᱮᱛᱟᱨ ᱫᱚ
ᱟᱫᱚ ᱱᱮᱛᱟᱨ ᱫᱚ ᱚᱱᱮ ᱛᱚ ᱧᱮᱞᱚᱜᱚᱜ ᱚᱱᱠᱟ ᱱᱟᱜ ᱵᱤᱨ ᱨᱮ ᱥᱮᱸᱜᱮᱞ ᱵᱚᱱ ᱫᱷᱚᱨᱟᱼᱟ ᱡᱟᱣ ᱥᱮᱨᱢᱟ ᱞᱮᱠᱟᱜᱮ ᱵᱤᱨ ᱨᱮ ᱥᱮᱸᱜᱮᱞ ᱠᱚ ᱫᱷᱚᱨᱟᱜ ᱠᱟᱱᱟ ᱥᱮ
ᱦᱮᱸ
ᱛᱟᱦᱚᱞᱮ ᱡᱚᱛᱚ ᱥᱟᱱᱟᱢ ᱠᱟᱹᱴᱤᱡ ᱦᱩᱰᱤᱧ ᱫᱟᱨᱮ ᱠᱚ ᱥᱮ ᱚᱱᱠᱟ ᱥᱟᱠᱟᱢ ᱠᱚᱫᱚ ᱡᱚᱛᱚᱜ ᱜᱮ ᱞᱚ ᱨᱚᱝᱜᱚᱜ ᱾ ᱠᱟᱱᱟ
ᱦᱩᱸ
ᱛᱟᱦᱚᱞᱮ ᱚᱱᱟ ᱠᱚ ᱵᱟᱝ ᱥᱮᱭᱟ ᱞᱮᱱᱠᱷᱟᱱ ᱩᱫ ᱞᱩᱴᱠᱟ ᱦᱚᱸ ᱪᱤᱠᱟᱹᱛᱮ ᱚᱢᱚᱱᱚᱜᱼᱟ᱾
ᱦᱩᱸ
ᱟᱨ ᱛᱟᱦᱞᱮ ᱥᱮᱸᱜᱮᱞ ᱠᱚ ᱡᱩᱸᱰᱤᱭᱟᱜ ᱠᱟᱱᱟ ᱚᱱᱟᱛᱮ ᱟᱨᱚᱸ ᱡᱟᱱᱣᱟᱨ ᱠᱚᱦᱚᱸ ᱵᱟᱵᱚᱱ ᱧᱮᱞ ᱧᱟᱢᱮᱫ ᱠᱚᱣᱟ ᱠᱟᱱᱟ ᱱᱮᱛᱟᱨ ᱫᱚ
ᱵᱟᱝ ᱵᱟᱝ ᱦᱳᱭ ᱡᱟᱱᱣᱟᱨ ᱠᱚᱦᱚᱸ ᱥᱮ ᱚᱱᱠᱟ ᱨᱟᱱ ᱢᱩᱨᱜᱟᱹᱱ ᱟᱭᱢᱟ ᱜᱟᱱ ᱜᱮ ᱟᱵᱚᱣᱟᱜ ᱫᱚ ᱵᱤᱨ ᱠᱷᱚᱱ ᱜᱮ ᱥᱮᱫᱟᱭ ᱦᱟᱯᱲᱟᱢ ᱠᱚᱠᱚ ᱛᱩᱢᱟᱹᱞ ᱵᱟᱲᱟᱣ ᱠᱟᱜᱼᱟ ᱢᱮᱱᱠᱷᱟᱱ ᱱᱮᱛᱟᱨ ᱫᱚ ᱚᱱᱟ ᱠᱚᱦᱚᱸ ᱵᱟᱝ ᱧᱮᱞᱚᱜᱚᱜ ᱠᱟᱱᱟ
ᱦᱩᱸ
ᱦᱩᱸ ᱟᱫᱚ ᱨᱟᱱ ᱢᱩᱨᱜᱟᱹᱱ ᱫᱚ ᱦᱳᱭ ᱞᱟᱹᱭ ᱵᱤᱱ
ᱠᱚ ᱧᱮᱞᱫᱟ
ᱵᱟᱝ ᱵᱟᱝ
ᱞᱟᱦᱟ ᱫᱚ ᱠᱷᱟᱹᱞᱤ ᱚᱱᱟ ᱨᱟᱱ ᱠᱚᱛᱮ ᱜᱮ ᱠᱚ ᱵᱮᱥᱚᱜ ᱠᱟᱱ ᱛᱟᱦᱮᱸᱜ ᱚᱱᱟ ᱠᱚᱛᱮᱜᱮ ᱠᱚ ᱨᱟᱱᱚᱜ ᱠᱟᱱ ᱛᱟᱦᱮᱸᱫ
ᱦᱩᱸ
ᱱᱮᱛᱟᱨ ᱫᱚ ᱵᱟᱝ
ᱦᱩᱸ ᱛᱚ ᱟᱫᱚ ᱚᱱᱟ ᱚᱱᱟ ᱟᱵᱚ ᱜᱮᱛᱚ ᱵᱤᱨ ᱠᱚᱨᱮ ᱥᱮᱸᱜᱮᱞ ᱠᱚᱵᱚᱱ ᱫᱷᱚᱨᱟᱣᱟᱜ ᱠᱟᱱᱟ ᱥᱮ ᱟᱵᱚᱜᱮ ᱟᱵᱚᱣᱟᱜ ᱪᱮᱫ ᱞᱤᱧ ᱞᱟᱹᱭᱟ ᱢᱟᱱᱮ ᱥᱚᱢᱯᱚᱛᱛᱤ ᱵᱚᱱ ᱩᱡᱟᱹᱲᱮᱫᱟ ᱛᱟᱦᱞᱮ ᱟᱫᱚ ᱱᱚᱝ ᱱᱚᱝᱠᱟ ᱨᱮᱫᱚ ᱪᱤᱠᱟᱹ ᱛᱮᱵᱚᱱ ᱧᱟᱢᱟ ᱱᱚᱜᱼᱚᱭ ᱡᱮᱢᱚᱱ ᱧᱮᱞ ᱵᱮᱱ ᱢᱟᱛᱠᱚᱢ ᱜᱮᱞᱮᱜ ᱥᱤᱡᱤᱱ ᱛᱟᱦᱞᱮ ᱢᱟᱛᱠᱚᱢ ᱜᱮᱞᱮᱜ ᱥᱤᱡᱤᱱ ᱱᱚᱝᱠᱟ ᱢᱟᱛᱠᱚᱢ ᱫᱟᱨᱮ ᱵᱩᱴᱟᱹ ᱠᱚᱨᱮᱫ ᱥᱮᱸᱜᱮᱞ ᱠᱚᱵᱚᱱ ᱫᱷᱚᱨᱟᱣᱟᱜ ᱠᱟᱱᱟ ᱟᱨ ᱚᱱᱠᱟ ᱜᱮᱵᱚᱱ ᱵᱟᱹᱜᱤ ᱦᱚᱴᱚᱣᱟᱜ ᱠᱟᱱᱟ, ᱛᱟᱞᱦᱮ ᱚᱱᱠᱟ ᱠᱟᱛᱮᱫ ᱜᱮ ᱥᱮᱸᱜᱮᱞ ᱫᱚ ᱜᱚᱴᱟ ᱵᱤᱨ ᱯᱟᱥᱱᱟᱜ ᱠᱟᱱᱟ ᱥᱮ ᱜᱚᱴᱟ ᱵᱤᱨ ᱥᱮᱸᱜᱮᱞ ᱫᱷᱚᱨᱟᱜ ᱠᱟᱱᱟ ᱚᱱᱠᱟ ᱠᱟ ᱠᱟᱛᱮᱫ ᱟᱭᱢᱟ ᱜᱟᱱ ᱜᱮ ᱠᱷᱚᱛᱤ ᱦᱩᱭᱩᱜ ᱠᱟᱱ ᱛᱟᱵᱚᱱᱟ ᱟᱵᱚᱣᱟᱜ ᱜᱮ ᱠᱷᱚᱛᱤ ᱠᱟᱱᱟ
ᱩᱸ
ᱛᱟᱞᱦᱮ ᱚᱞᱚᱜ ᱠᱚᱫᱚ ᱛᱤᱱᱟᱹᱜ ᱜᱟᱱ ᱵᱮᱱ ᱪᱮᱫ ᱟᱠᱟᱜᱼᱟ
ᱚᱞᱚᱜ ᱠᱚᱫᱚ ᱱᱤᱛᱚᱜ ᱴᱩᱭᱮᱞᱛᱷ ᱞᱤᱧ ᱠᱚᱢᱯᱤᱞᱴ ᱟᱠᱟᱫᱟ ᱟᱨ ᱱᱤᱛᱚᱜ ᱫᱚ ᱵᱟᱹᱱᱩᱜ ᱞᱤᱧᱟ ᱚᱲᱟᱜ ᱨᱮᱫᱚ
ᱟᱪᱪᱷᱟ ᱟᱪᱪᱷᱟ ᱛᱟᱦᱞᱮ ᱦᱟᱸᱜ ᱱᱤᱛᱚᱜ ᱫᱚ ᱦᱟᱸᱜ ᱟᱫᱚ ᱜᱮᱡᱩᱭᱮᱥᱮᱱ ᱨᱮᱵᱮᱱ ᱮᱰᱢᱤᱥᱮᱱᱚᱜᱼᱟ ᱥᱮᱵᱤᱱ ᱮᱰᱢᱤᱥᱮᱱ ᱟᱠᱟᱱᱟ
ᱵᱟᱞᱤᱧ ᱮᱰᱢᱤᱥᱮᱱ ᱞᱮᱫᱟ ᱢᱤᱫᱴᱮᱱ ᱯᱷᱚᱨᱢ ᱩᱰᱩᱝ ᱞᱮᱱᱟ ᱡᱮ ᱨᱮᱱᱟᱜ ᱟᱫᱚ ᱚᱱᱟᱞᱤᱧ ᱯᱮᱨᱮᱡ ᱞᱮᱫᱟ ᱚᱱᱟ ᱨᱮᱱᱟᱜ ᱮᱠᱡᱟᱢ ᱞᱤᱧ ᱩᱰᱩᱝ ᱠᱮᱫᱟ ᱟᱫᱚ ᱦᱩᱭ ᱮᱱᱟ ᱟᱫᱚ ᱱᱚᱛᱮ ᱜᱮᱞᱤᱧ ᱦᱮᱡ ᱮᱱᱟ
ᱚᱻ ᱚᱱᱟ ᱦᱚᱸ ᱱᱟᱯᱟᱭ ᱠᱟᱛᱷᱟ ᱠᱟᱱᱟ ᱥᱟᱱᱟᱢ ᱦᱚᱲ ᱢᱮᱫᱴᱮᱱ ᱞᱟᱭᱤᱱ ᱛᱮᱵᱚᱱ ᱯᱟᱲᱦᱟᱣ ᱞᱮᱱᱠᱷᱟᱱ ᱛᱚ ᱵᱟᱝ ᱦᱩᱭᱩᱜᱼᱟ ᱡᱚᱛᱚ ᱜᱮ ᱧᱮᱞ ᱦᱩᱭᱩᱜᱼᱟ ᱥᱮ
ᱦᱮᱸ ᱟᱨ ᱡᱚᱛᱚ ᱜᱮ ᱧᱮᱞ ᱡᱚᱛᱚ ᱜᱮ ᱧᱮᱞ ᱦᱩᱭᱩᱜᱼᱟ
ᱦᱳᱭ ᱟᱨ ᱛᱟᱪᱷᱟᱲᱟ ᱟᱭᱢᱟ ᱦᱚᱲᱟᱜ ᱦᱮᱸ ᱵᱟᱠᱷᱟᱱ ᱟᱭᱢᱟ ᱦᱚᱲᱟᱜ ᱠᱩᱥᱤ ᱨᱟᱹᱥᱠᱟᱹ ᱟᱞᱟᱫᱟ ᱟᱞᱟᱫᱟ ᱛᱟᱵᱚᱱ ᱥᱮ ᱟᱵᱮᱱ ᱪᱮᱫ ᱵᱮᱱ ᱠᱩᱥᱤᱭᱟᱜᱼᱟ ᱟᱹᱞᱤᱧ ᱪᱮᱫ ᱞᱤᱧ ᱠᱩᱥᱤᱭᱟᱜᱼᱟ ᱥᱟᱱᱟᱢ ᱦᱚᱲᱟᱜ ᱠᱩᱥᱤ ᱨᱟᱹᱥᱠᱟᱹ ᱛᱚ ᱟᱨ ᱵᱟᱝ ᱥᱚᱢᱟᱱ ᱛᱟᱵᱚᱱᱟ ᱥᱮ
ᱵᱟᱝ ᱥᱚᱢᱟᱱᱟ
ᱦᱳᱭ ᱛᱟᱦᱞᱮ
ᱚᱲᱟᱜ ᱠᱚ ᱥᱮᱱᱟᱜ ᱦᱚᱸ ᱧᱮᱞ ᱦᱩᱭᱩᱜᱼᱟ ᱵᱚᱞᱮ ᱪᱮᱫ ᱠᱤᱧ ᱢᱮᱱᱟ ᱥᱛᱷᱤᱛᱤ ᱜᱮ ᱦᱤᱥᱟᱵ ᱛᱮᱜᱮ ᱪᱟᱞᱟᱜ ᱦᱩᱭᱩᱜᱼᱟ
ᱱᱚᱜᱼᱚᱭ ᱟᱹᱞᱤᱧ ᱦᱚᱸ ᱦᱟᱜ ᱮᱠᱡᱟᱢ ᱠᱚ ᱦᱩᱭ ᱵᱟᱲᱟᱭᱮᱱ ᱛᱟᱞᱤᱧᱟ ᱛᱟᱞᱦᱮ ᱟᱹᱞᱤᱧ ᱦᱚᱸ ᱚᱱᱛᱮ ᱚᱲᱟᱜ ᱥᱮᱫ ᱜᱮᱞᱤᱧ ᱪᱟᱞᱟᱜ ᱞᱟᱹᱜᱤᱫ ᱱᱚᱜᱼᱚᱭ ᱪᱟᱥ ᱠᱟᱹᱢᱤ ᱠᱚ ᱮᱛᱚᱦᱚᱵᱚᱜ ᱠᱟᱱᱟ ᱛᱚ
ᱦᱮᱸ
ᱟᱫᱚ ᱚᱱᱟᱜᱮ ᱦᱟᱸᱜ ᱟᱹᱞᱤᱧ ᱦᱚᱸ ᱚᱲᱟᱜ ᱥᱮᱫ ᱪᱟᱞᱟᱜ ᱞᱤᱧ ᱢᱚᱱᱮ ᱵᱟᱲᱟᱭᱮᱫᱼᱟ ᱟᱫᱚ ᱦᱟᱯᱮ ᱦᱟᱸᱜ ᱛᱤᱥ ᱠᱚᱛᱮᱞᱤᱧ ᱪᱟᱞᱟᱜ ᱠᱟᱱ ᱠᱟᱨᱚᱱ ᱥᱟᱱᱟᱢᱟᱜ ᱜᱮ ᱪᱮᱫ ᱠᱟᱜ ᱫᱚ ᱞᱟᱹᱠᱛᱤ ᱠᱟᱱᱟ ᱥᱮ ᱱᱤᱛᱚᱜ ᱡᱩᱫᱤ ᱵᱟᱵᱮᱱ ᱪᱮᱫ ᱠᱟᱜᱼᱟ ᱟᱵᱮᱱᱟᱜ ᱩᱢᱮᱨ ᱨᱮᱛᱚ ᱩᱱ ᱛᱚ ᱟᱨ ᱦᱟᱸᱜ ᱵᱟᱵᱮᱱ ᱠᱟᱹᱢᱤ ᱫᱟᱲᱮᱭᱟᱜᱼᱟ ᱥᱮ
ᱠᱟᱹᱢᱤ ᱦᱚᱸ ᱵᱟᱵᱮᱱ ᱫᱟᱲᱮᱭᱟᱜᱼᱟ ᱟᱨ ᱪᱤᱠᱟ ᱛᱮᱵᱮᱱ ᱞᱟᱹᱭ ᱵᱟᱲᱟ ᱟᱠᱚᱣᱟ
ᱦᱳᱭ ᱦᱳᱭ
ᱱᱤᱛᱚᱜ ᱫᱚ ᱢᱮᱱᱟᱜ ᱠᱚᱣᱟ ᱚᱲᱟᱜ ᱦᱚᱲ ᱫᱚ ᱩᱱᱠᱩ ᱠᱚ ᱧᱮᱞ ᱢᱮ ᱛᱟᱠᱚᱣᱟ ᱛᱟᱭᱚᱢ ᱛᱮ ᱟᱯᱱᱟᱨᱟᱜ ᱴᱟᱭᱤᱢ ᱡᱳᱱ ᱨᱮ
ᱦᱳᱭ ᱦᱳᱭ ᱟᱨ ᱚᱲᱟᱜ ᱦᱚᱲ ᱫᱚ ᱦᱟᱸᱜ ᱵᱟᱠᱚ ᱢᱮᱱᱟ ᱡᱮ ᱠᱟᱢᱤ ᱯᱮ ᱢᱮᱱᱛᱮ ᱡᱮᱦᱮᱛᱩ ᱚᱞᱚᱜ ᱡᱤᱭᱚᱱ ᱪᱟᱞᱟᱜ ᱠᱟᱱᱟ ᱱᱤᱛᱚᱜ ᱫᱚ ᱦᱟᱸᱜ ᱵᱟᱠᱚ ᱢᱮᱱᱟ ᱛᱟᱣ ᱨᱮᱦᱚᱸ ᱱᱤᱡᱮ ᱛᱮᱫ ᱫᱚ ᱵᱩᱡᱽ ᱠᱟᱛᱮᱫ ᱫᱚ ᱱᱤᱡᱮ ᱞᱮᱠᱟ ᱫᱚ ᱛᱤᱱᱟᱹᱜ ᱵᱮᱱ ᱫᱟᱲᱮᱭᱟᱜᱼᱟ ᱤᱱᱟᱹᱜ ᱫᱚ ᱠᱟᱹᱢᱤ ᱫᱚ ᱫᱚᱨᱠᱟᱨ ᱜᱮᱥᱮ ᱢᱚᱱᱮ ᱨᱮᱱᱟᱜ
ᱠᱟᱹᱢᱤ ᱠᱟᱹᱢᱤ ᱛᱮᱜᱮ ᱪᱮᱫᱚᱜᱼᱟ
ᱦᱳᱭ ᱦᱳᱭ ᱢᱮᱴᱟᱱ ᱢᱚᱱᱮ ᱨᱮᱱᱟᱜ ᱡᱟᱦᱟᱸ ᱵᱮᱡᱟᱨ ᱚᱱᱟ ᱦᱚᱸ ᱪᱟᱵᱟᱜᱼᱟ ᱠᱟᱹᱢᱤ ᱫᱚ ᱪᱮᱫ ᱟᱵᱚᱣᱟᱜ ᱡᱟᱦᱟᱱᱟᱜ ᱡᱤᱱᱤᱥ ᱜᱮ ᱢᱤᱫᱴᱮᱱ ᱢᱚᱱᱮ ᱨᱮᱱᱟᱜ ᱵᱮᱡᱟᱨ ᱜᱮ ᱢᱟᱨᱟᱝ ᱡᱤᱱᱤᱥ ᱛᱟᱵᱚᱱ ᱦᱮᱸ ᱥᱮ
ᱦᱩᱸ ᱦᱩᱸ
ᱚᱱᱟ ᱢᱤᱫ ᱚᱱᱟ ᱵᱮᱱ ᱪᱟᱵᱟ ᱫᱟᱲᱮᱭᱟᱜ ᱠᱷᱟᱱ ᱜᱮ ᱟᱫᱚ ᱠᱟᱹᱢᱤ ᱫᱚ ᱟᱹᱰᱤ ᱨᱟᱹᱥᱠᱟᱹ ᱥᱟᱞᱟᱜ ᱵᱮᱱ ᱠᱟᱹᱢᱤᱭᱟ ᱡᱚᱛᱚᱯᱟᱜ ᱜᱮᱵᱮᱱ ᱠᱟᱹᱢᱤ ᱫᱟᱲᱮᱭᱟᱜᱼᱟ
ᱦᱮᱸ
ᱛᱟᱦᱚᱞᱮ ᱚᱱᱠᱟ ᱫᱚ ᱪᱮᱫ ᱠᱚᱯᱮ ᱪᱟᱥ ᱵᱟᱲᱟᱭ ᱜᱮᱛᱮ ᱟᱯᱮ ᱚᱱᱛᱮ ᱫᱚ
ᱪᱟᱥ ᱵᱟᱰᱟᱭ ᱜᱮᱭᱟ ᱠᱚ ᱡᱟᱹᱥᱛᱤ ᱫᱚ ᱱᱮᱛᱟᱨ ᱫᱚ ᱞᱟᱦᱟ ᱞᱮᱠᱟ ᱫᱚ ᱵᱟᱝ ᱪᱟᱥᱚᱜ ᱠᱟᱱᱟ
ᱦᱳᱭ ᱦᱳᱭ
ᱱᱮᱛᱟᱨ ᱫᱚ ᱞᱟᱦᱟ ᱫᱚ ᱪᱮᱫ ᱠᱚᱪᱚᱝ ᱠᱚ ᱞᱟᱹᱭᱟ ᱚᱱᱟ ᱠᱚᱫᱚ ᱾ ᱟᱹᱞᱤᱧ ᱫᱚ ᱧᱮᱞ ᱦᱚ ᱵᱟᱞᱤᱧ ᱧᱮᱞ ᱞᱮᱫᱟ ᱾
ᱟᱪᱪᱷᱟ ᱾
ᱱᱮᱛᱟᱨ ᱫᱚ ᱚᱱᱟ ᱠᱚᱫᱚ ᱵᱟᱝ ᱪᱟᱥᱚᱜ ᱠᱟᱱᱟ ᱾ ᱱᱮᱛᱟᱨ ᱫᱚ ᱪᱟᱥᱚᱜ ᱠᱟᱱᱟ ᱡᱚᱱᱰᱨᱟ ᱢᱮᱥᱨᱟ ᱠᱚᱫᱷᱮ